ᱦᱮᱞᱳ
ᱟᱸᱡᱚᱢᱚᱜ ᱠᱟᱱᱟ,
ᱦᱮᱸ ᱨᱚᱲ ᱟᱸᱡᱚᱢᱚᱜ ᱠᱟᱱᱟ ᱟᱹᱰᱤ ᱱᱟᱯᱟᱭ ᱟᱸᱡᱚᱢᱚᱜ ᱠᱟᱱᱟ ᱤᱧᱟᱹᱜ ᱨᱚᱲᱮᱢ ᱟᱸᱡᱚᱢ ᱫᱟ ᱟᱢ?
ᱦᱮᱸ ᱤᱧ ᱦᱚᱧ ᱟᱸᱡᱚᱢᱮᱫ ᱜᱮᱭᱟ ᱠᱟᱝ ᱫᱚ ᱵᱟᱝ᱾
ᱟᱪᱪᱷᱟ ᱛᱟᱦᱚᱞᱮ ᱞᱟᱹᱭ ᱛᱟᱞᱟᱝ ᱢᱮ, ᱦᱩᱲᱩ ᱠᱷᱮᱛ ᱫᱚ ᱛᱤᱱᱟᱹᱜ ᱮᱢ ᱞᱚᱥᱚᱫ ᱠᱮᱫᱟ ᱟᱨ ᱛᱤᱱᱟᱹᱜ ᱮᱢ ᱨᱚᱦᱚᱭ ᱠᱮᱫᱟ ᱥᱮ ᱟᱹᱣᱨᱤ?
ᱟᱹᱣᱨᱤᱭᱟᱜ-ᱟ ᱦᱮᱸᱥᱮ ᱟᱫᱚ ᱱᱟᱥᱮᱱᱟᱜ ᱱᱮ ᱮᱛᱚᱦᱚᱵ ᱛᱚ ᱦᱩᱭ ᱠᱟᱱ ᱜᱮᱭᱟ᱾
ᱚᱻ
ᱦᱮᱸᱜ ᱱᱚᱜ-ᱚᱭ ᱟᱲᱮ ᱞᱟᱜ ᱠᱚᱧ ᱪᱟᱞᱟᱣ ᱞᱮᱱ ᱫᱚᱧ ᱪᱟᱞᱟᱣ ᱞᱮᱱ ᱜᱮᱭᱟ ᱡᱟᱦᱟᱸ ᱛᱤᱱᱟᱹᱜ ᱜᱟᱱ ᱛᱟᱦᱮᱸ ᱠᱟᱱᱟ ᱦᱮᱸᱥᱮ,
ᱟᱲᱮ ᱫᱚ ᱪᱮᱫ ᱛᱮᱢ ᱞᱟᱜᱮᱫ ᱛᱟᱦᱮᱱᱟ ᱠᱩᱰᱤ ᱛᱮᱢ ᱞᱟᱜᱮᱫ ᱛᱟᱦᱮᱱᱟ ᱥᱮ ᱚᱱᱟ ᱤᱭᱟᱹ ᱪᱮᱫ ᱠᱚ ᱢᱮᱱᱟ ᱛᱟᱢᱱᱟ ᱛᱮ ᱥᱮ ᱪᱮᱫ ᱠᱩ ᱢᱮᱱᱟ ᱛᱟᱢᱱᱟ ᱥᱮ ᱪᱮᱫ ᱠᱚ ᱢᱤᱫᱴᱮᱱ ᱛᱤᱸᱜᱩ ᱛᱤᱸᱜᱩ ᱡᱟᱦᱟᱸᱭ ᱠᱚ ᱞᱟ ᱠᱚᱫᱚ,
ᱴᱟᱝᱜᱱᱟ᱾
ᱦᱮᱸᱻ ᱱᱚᱣᱟ ᱛᱮᱦᱚᱸ ᱠᱚ ᱞᱟᱝ ᱜᱮᱭᱟ ᱥᱮ ᱚᱱᱟ ᱠᱷᱟᱱ ᱰᱟᱸᱰᱟ ᱠᱚ ᱱᱟᱥᱮᱱᱟᱜ ᱥᱚᱡᱟ ᱜᱤ ᱛᱟᱦᱮᱱ ᱛᱟᱢᱟ ᱟᱨ ᱠᱩᱰᱤ ᱦᱮᱸ ᱤᱸᱜᱩᱫ ᱵᱟᱲᱟᱜ ᱦᱩᱭᱩᱜ ᱛᱟᱢᱟ᱾
ᱦᱩᱸᱻ ᱴᱷᱤᱠ ᱠᱟᱛᱷᱟ ᱫᱚ ᱠᱟᱱ ᱜᱮᱭᱟ ᱱᱚᱣᱟ ᱫᱚ ᱩᱱᱟᱹᱜ ᱵᱟᱝ, ᱩᱸᱜᱚᱫ ᱦᱩᱭᱩᱜ-ᱟ ᱦᱮᱸ ᱥᱮ ᱵᱟᱝ᱾
ᱦᱮᱸ ᱛᱟᱦᱚᱞᱮ ᱵᱟᱹᱠᱤ ᱥᱚᱵ ᱠᱷᱚᱵᱨᱚ ᱠᱷᱚᱵᱨᱚ ᱠᱚ ᱞᱟᱹᱭ ᱛᱟᱞᱟᱝ ᱢᱮ ᱛᱟ ᱢᱟᱱᱮ ᱟᱯᱮ ᱥᱮᱫ ᱫᱟᱜ ᱡᱟᱹᱲᱤ ᱦᱟᱹᱠᱩ ᱠᱩ ᱨᱟᱠᱟᱵ ᱠᱟᱱᱟ ᱥᱮ ᱵᱟᱝ ᱠᱟᱴᱠᱚᱢ ᱠᱚᱠᱚ ᱧᱟᱢᱚᱜ ᱠᱟᱱᱟ ᱥᱮ ᱵᱟᱝ ᱾ ᱪᱮᱫ ᱠᱚᱯᱮ ᱡᱚᱢ ᱵᱟᱲᱟᱭᱮᱫᱟ?
ᱟᱪᱷᱟ ᱚᱱᱟ ᱠᱟᱛᱷᱟ ᱵᱟᱝ ᱦᱮᱸ ᱦᱟᱹᱠᱩ ᱠᱚᱫᱚ ᱾ ᱪᱮᱫ ᱤᱧ ᱞᱟᱹᱭᱟ ᱧᱟᱢᱚᱜ ᱠᱟᱱ ᱜᱮᱭᱟ ᱠᱚ ᱢᱤᱫ ᱵᱟᱨ ᱦᱮᱸᱥᱮ ᱟᱫᱚ ᱾ ᱚᱱᱠᱟ ᱞᱮᱠᱟ ᱨᱮᱜᱮ ᱾ ᱡᱟᱦᱟᱸ ᱛᱤᱱᱟᱹᱜ ᱡᱟᱦᱟᱸ ᱩᱰᱩᱡ ᱜᱮᱞᱮ ᱫᱟᱲᱮᱭᱟᱜ ᱠᱟᱱᱟ ᱾ ᱩᱱᱟᱹᱜ ᱜᱮᱞᱮ ᱥᱟᱵᱫ ᱠᱮᱫ ᱠᱚ ᱛᱮᱞᱮ ᱡᱚᱢᱮᱫ ᱠᱚᱣᱟᱞᱮ ᱦᱮᱸ ᱥᱮ ᱵᱟᱝ ᱾
ᱟᱪᱷᱟ ᱱᱟᱯᱟᱭ ᱠᱟᱛᱷᱟ ᱠᱟᱱ ᱜᱮᱭᱟ ᱾
ᱦᱩᱸ ᱾
ᱟᱪᱷᱟ ᱪᱮᱫ ᱛᱮᱯᱮ ᱥᱟᱵ ᱠᱚᱣᱟ ᱡᱷᱟᱹᱞᱤ ᱠᱚᱛᱮ ᱥᱮ ᱚᱱᱟ ᱢᱩᱪᱩ ᱛᱮᱯᱮ ᱥᱟᱵ ᱠᱚᱣᱟ ᱢᱩᱪᱩ ᱵᱚᱞᱛᱮ ᱢᱤᱫᱴᱮᱱ ᱾ ᱤᱭᱟᱹ ᱵᱟᱝ ᱜᱟᱱᱚᱜᱼᱟ ᱱᱟᱥᱮᱱᱟᱜ ᱤᱭᱟᱹ ᱞᱮᱠᱟ ᱢᱟᱜ ᱤᱭᱟᱹ ᱠᱚᱨᱮᱱᱟᱜ ᱠᱚ ᱵᱮᱱᱟᱣ ᱠᱟᱫᱟ ᱢᱟᱜ ᱾ ᱠᱚᱨᱮᱱᱟᱜ ᱥᱮ ᱪᱮᱫ ᱞᱮᱠᱟ ᱢᱩᱪᱟᱹ ᱞᱮᱠᱟ ᱦᱮᱸ ᱾ ᱫᱷᱟᱲᱚᱵ ᱫᱷᱟᱲᱚᱵ ᱤᱫᱤᱭᱟᱠᱚ ᱴᱷᱮᱠᱟ ᱠᱷᱚᱱᱟᱜ ᱮᱠᱫᱚᱝ ᱚᱱᱟᱠᱟᱱᱟᱜ ᱧᱚᱜ ᱠᱚ ᱵᱟᱠᱚ ᱵᱮᱱᱟᱣ ᱠᱟᱜᱼᱟ ᱾
ᱦᱮᱻ ᱾ ᱪᱮᱜ ᱚᱱᱟ ᱫᱚ ᱥᱟᱨᱟ ᱜᱷᱟᱹᱲᱤᱡ ᱫᱚ ᱵᱟᱠᱚ ᱥᱟᱵ ᱠᱚᱣᱟ ᱦᱮᱸ ᱥᱮ ᱥᱟᱨᱟ ᱜᱷᱟᱹᱲᱤᱡ ᱫᱚ ᱥᱟᱵ ᱾ ᱠᱚ ᱜᱟᱱᱚᱜᱼᱟ ᱾ ᱚᱱᱟ ᱫᱚ ᱥᱟᱸᱜᱮ ᱦᱚᱲ ᱟᱛᱮᱜ ᱥᱟᱵ ᱵᱟᱲᱟ ᱮᱵᱚᱝ ᱚᱞᱯᱚ ᱫᱟᱜ ᱨᱮ ᱢᱤᱜ ᱜᱩᱱᱴᱷᱩᱲ ᱫᱟᱜ ᱨᱮ ᱚᱱᱟ ᱫᱚ ᱾
ᱦᱮᱸ ᱚ ᱦᱮᱸ ᱾ ᱚᱱᱟ ᱫᱚ ᱱᱟᱹᱭ ᱨᱮ ᱵᱷᱟᱜᱤ ᱵᱟᱛᱚᱨᱚᱜᱼᱟ ᱱᱟᱹᱭ ᱨᱮ ᱟᱹᱛᱩᱜ ᱠᱟᱱᱟ ᱫᱟᱜ ᱵᱟᱝ ᱦᱮᱸ ᱚᱱᱟ ᱠᱚᱨᱮ ᱵᱷᱟᱜᱤ ᱵᱟᱛᱚᱨᱚᱜᱼᱟᱭ ᱾ ᱦᱮᱸ ᱥᱮ ᱵᱟᱝ?
ᱦᱮᱸ ᱦᱩᱸ ᱾ ᱱᱟᱹᱭ ᱵᱟᱠᱷᱟᱱ ᱫᱚ ᱠᱮᱱᱮᱞ ᱨᱮᱱᱟᱜ ᱦᱚᱸ ᱤᱭᱟᱹ ᱨᱮᱦᱚᱸ ᱧᱮᱞ ᱦᱩᱭ ᱟᱠᱟᱱ ᱜᱮᱭᱟ ᱦᱮᱸ ᱥᱮ ᱾
ᱦᱩᱸᱻ ᱾ ᱟᱨ ᱤᱭᱟᱹ ᱛᱟᱦᱚᱞᱮ ᱫᱟᱜ ᱥᱚᱢᱚᱭ ᱤᱭᱟᱹ ᱨᱟᱠᱟᱵ ᱠᱟᱱᱟ ᱠᱚ ᱦᱮᱸ ᱠᱚᱠᱚ ᱨᱟᱠᱟᱵ ᱠᱟᱱᱟ ᱥᱮ ᱵᱟᱝ ᱛᱟᱦᱚᱞᱮ ᱜᱚᱝᱠᱮ?
ᱜᱚᱝᱜᱷᱟ ᱠᱚ ᱵᱟᱝ ᱜᱚᱝᱜᱷᱟ ᱠᱷᱚᱱ ᱫᱚ ᱠᱚᱢ ᱜᱮᱠᱚ ᱨᱚᱠᱚᱡ ᱠᱚ ᱟᱨᱠᱤ ᱥᱟᱸᱜᱮ ᱾
ᱚᱻ ᱾ ᱜᱚᱝᱜᱷᱟ ᱜᱚᱝᱜᱷᱟ ᱠᱚ ᱧᱟᱢᱚᱜ ᱠᱟᱱ ᱜᱮᱭᱟ ᱾ ᱟᱨᱻ ᱨᱚᱠᱚᱡ ᱦᱚᱸᱠᱚ ᱧᱟᱢᱚᱜ ᱠᱟᱱ ᱜᱮᱭᱟ ᱾
ᱟᱪᱷᱟ ᱟᱪᱷᱟ ᱛᱟᱦᱚᱞᱮ ᱡᱚᱢ ᱠᱚ ᱦᱩᱭᱮᱱᱟ ᱱᱮᱥ ᱫᱚ ᱾
ᱦᱮᱸ ᱦᱮᱸ ᱡᱚᱢ ᱠᱚᱫᱚ ᱦᱩᱭᱮᱱ ᱜᱮᱭᱟ ᱱᱮᱥ ᱞᱮᱠᱟ ᱛᱮ ᱫᱚ ᱾ ᱟᱻ ᱱᱩᱠᱩ ᱫᱚ ᱪᱮᱫ ᱞᱮᱠᱟ ᱱᱩᱠᱩ ᱫᱚ ᱫᱚᱦᱚ ᱠᱟᱠᱚ ᱠᱟᱱ ᱜᱮᱭᱟ ᱢᱤᱫ ᱵᱚᱪᱷᱚᱨ ᱠᱚ ᱛᱟᱦᱮᱱᱟ ᱛᱚ ᱱᱩᱠᱩ ᱫᱚ ᱦᱟᱞᱟᱝ ᱟᱹᱜᱩ ᱠᱮᱫ ᱠᱚᱣᱟᱢ ᱛᱚ ᱦᱮᱸ ᱾ ᱟᱨ ᱫᱚᱦᱚ ᱠᱟᱠᱚ ᱢᱮ ᱱᱩᱠᱩ ᱫᱚ ᱵᱟᱧᱪᱟᱣ ᱜᱮ ᱠᱚ ᱛᱟᱦᱮᱱᱟ ᱵᱟᱝᱠᱚ ᱜᱩᱡᱩᱜᱼᱟ ᱱᱩᱠᱩ ᱫᱚ ᱾
ᱟᱪᱷᱟ ᱾
ᱛᱟᱦᱮᱱ ᱜᱮᱭᱟ ᱠᱚ ᱱᱩᱠᱩ ᱫᱚ ᱾
ᱦᱩᱸ ᱾ ᱟᱪᱷᱟ ᱾
ᱩᱱ ᱜᱮᱭ ᱦᱚᱭ ᱾
ᱚᱱᱠᱟ ᱵᱟᱝ?
ᱦᱩᱸᱻ ᱾
ᱟᱫᱚ ᱮ ᱫᱚᱦᱚ ᱠᱟᱛᱮ ᱟᱞᱮ ᱦᱚᱸ ᱞᱮ ᱧᱮᱞ ᱵᱟᱲᱟ ᱠᱟᱜ ᱜᱮᱭᱟ ᱵᱟᱝ ᱵᱟᱝ ᱵᱟᱝᱞᱮ ᱫᱚᱦᱚ ᱫᱟᱲᱮ ᱠᱟᱜ ᱠᱚᱣᱟ ᱥᱮᱭᱟ ᱾ ᱚ ᱫᱟᱜ ᱠᱚ ᱯᱟᱞᱴᱟ ᱤᱫᱤᱭᱟ ᱠᱚ ᱥᱮ ᱪᱮᱫ ᱾
ᱵᱟᱝ ᱦᱮᱸ ᱫᱟᱜ ᱠᱚᱫᱚ ᱯᱟᱞᱴᱟᱣ ᱟᱠᱚ ᱦᱩᱭᱩᱜᱼᱟ ᱵᱟᱠᱷᱟᱱ ᱩᱱᱠᱩ ᱛᱚ ᱢᱤᱫᱴᱮᱡ ᱡᱟᱦᱟᱸᱭ ᱫᱟᱜ ᱨᱮᱠᱚ ᱛᱟᱦᱮᱱᱟ ᱛᱚ ᱦᱮᱸ ᱠᱚᱢ ᱫᱚᱦᱚ ᱾ ᱩᱠᱩ ᱠᱷᱟᱱ ᱚᱸᱰᱮ ᱫᱚᱠᱚ ᱩᱱᱠᱩ ᱫᱟᱜ ᱫᱚ ᱯᱟᱞᱴᱟᱣ ᱟᱠ ᱠᱚ ᱦᱩᱭᱩᱜᱼᱟ ᱾
ᱦᱩᱸᱻ ᱾
ᱫᱟᱜ ᱫᱟᱜ ᱡᱩᱫᱤ ᱵᱟᱢ ᱯᱟᱞᱴᱟᱣ ᱛᱟᱦᱚᱞᱮ ᱚᱱᱟ ᱫᱚ ᱵᱟᱝᱠᱚ ᱤᱭᱟᱹᱜᱼᱟ ᱚᱱᱟ ᱫᱚ ᱾ ᱟᱫᱚ ᱫᱟᱜ ᱯᱟᱞᱴᱟᱣ ᱠᱟᱱ ᱫᱚ ᱫᱚᱨᱠᱟᱨ ᱠᱟᱱᱟ ᱚᱫᱚ᱾
ᱥᱮ ᱟᱫᱚ ᱵᱟᱲᱟᱭ ᱵᱟᱝ ᱛᱟᱦᱮᱸ ᱦᱩᱭ ᱠᱟᱱ ᱛᱟᱦᱮᱸᱜ ᱥᱮ ᱱᱤᱡᱮ ᱫᱚ᱾
ᱦᱩᱸ᱾ ᱛᱟᱦᱚᱞᱮ ᱱᱤᱛ ᱦᱟᱹᱵᱤᱡ ᱫᱚ ᱛᱟᱦᱚᱞᱮ ᱛᱩᱯᱩ ᱠᱚᱫᱚ ᱦᱩᱭ ᱠᱟᱱ ᱪᱚ ᱟᱹᱣᱨᱤ?
ᱟᱹᱣᱨᱤ ᱟᱹᱣᱨᱤ ᱟᱹᱣᱨᱤ ᱛᱩᱯᱚᱱ ᱦᱩᱭᱩᱜ-ᱟ ᱟᱫᱚ ᱚᱱᱠᱟ ᱞᱮᱠᱟᱜᱮ ᱟᱫᱚ ᱟᱢ ᱫᱚ ᱛᱤᱨᱮᱢ ᱛᱩᱯᱩᱱᱟ?
ᱤᱧ ᱛᱩᱯᱩᱱᱟ ᱦᱟᱸᱜ ᱟ ᱤᱧ ᱫᱚ ᱛᱩᱯᱩᱱᱤᱧ ᱠᱩᱢᱟᱲᱟ ᱳᱭ ᱛᱤᱱᱴᱟ ᱟᱲᱟᱭᱴᱟ ᱥᱮᱜ ᱤᱧ ᱛᱚᱯᱩᱱᱟ᱾
ᱚᱻ ᱟᱪᱪᱷᱟ ᱟᱪᱪᱷᱟ᱾ ᱟᱫᱚ ᱱᱤᱛᱚᱜ ᱪᱮᱜ ᱠᱚᱢ ᱠᱟᱹᱢᱤ ᱵᱟᱲᱟᱭᱮᱫᱟ?
ᱪᱮᱜ ᱦᱚᱸ ᱵᱟᱝ ᱚᱱᱛᱮᱧ ᱫᱩᱲᱩᱵ ᱟᱠᱟᱱᱟ ᱢᱤᱜᱴᱮᱱ ᱫᱟᱨᱮ ᱵᱩᱴᱟᱹ ᱢᱤᱜᱴᱮᱱ ᱢᱮᱱᱟᱜ-ᱟ᱾ ᱦᱮᱸ ᱚᱱᱟ ᱫᱟᱨᱮ ᱵᱩᱴᱟᱹ ᱥᱮᱜ ᱜᱮ ᱦᱮᱡ ᱦᱩᱭ ᱠᱟᱱᱟ ᱟ ᱫᱩᱲᱩᱵ ᱦᱩᱭ ᱠᱟᱱᱟ᱾
ᱟᱪᱪᱷᱟ ᱟᱪᱪᱷᱟ ᱟᱪᱪᱷᱟ ᱡᱟᱜᱮ ᱚᱱᱠᱟ ᱞᱮᱠᱟᱛᱮ ᱛᱟᱦᱚᱞᱮ ᱵᱟᱝ
ᱦᱮᱸ᱾ ᱛᱟᱦᱚᱞᱮ ᱟᱢ ᱫᱚ ᱪᱤᱜ ᱠᱚᱢ ᱪᱤᱠᱟᱹᱭᱮᱫᱟ?
ᱩᱦᱩ ᱪᱮᱜ ᱦᱚᱸ ᱪᱤᱠᱟᱹᱭ ᱫᱚ ᱵᱟᱹᱧ ᱪᱤᱠᱟᱹᱭᱮᱫᱟ ᱦᱮᱸ ᱫᱩᱲᱩᱵ ᱠᱟᱱ ᱜᱮ ᱦᱮᱸᱥᱮ᱾ ᱟᱨ ᱫᱩᱲᱩᱵ ᱞᱟᱦᱟ ᱡᱤᱨᱟᱹ ᱞᱮᱠᱟᱜᱤᱧ ᱟᱢ ᱥᱟᱞᱟᱜ ᱤᱧ ᱜᱟᱞᱢᱟᱨᱟᱣ ᱮᱫᱟ ᱦᱮᱸᱥᱮ᱾
ᱟᱨ ᱯᱟᱲ ᱯᱟᱲᱦᱟᱣ ᱠᱚᱫᱚ ᱛᱟᱢᱟᱱᱮ ᱪᱟᱞᱩᱜ ᱠᱟᱱ ᱜᱮᱭᱟ ᱴᱷᱤᱠ ᱴᱷᱟᱠ ᱪᱟᱹᱞᱩᱜ ᱠᱟᱱ ᱜᱮᱭᱟ ᱛᱚ ᱯᱟᱲᱦᱟᱣ ᱠᱚ?
ᱦᱮᱸ ᱮᱠᱵᱟᱨᱮ ᱯᱟᱲᱦᱟᱣ ᱴᱷᱤᱠ ᱴᱷᱟᱠ ᱜᱤ ᱪᱟᱞᱟ ᱦᱩᱭᱩᱜ ᱠᱟᱱᱟ ᱦᱚᱭ᱾
ᱦᱩᱸ ᱟᱪᱪᱷᱟ ᱱᱚᱜᱚᱭ ᱟᱵᱚᱣᱟᱜ ᱡᱟᱦᱟᱸ ᱥᱟᱱ ᱥᱟᱱᱛᱟᱞᱤ ᱢᱤᱰᱤᱭᱟᱢ ᱡᱟᱦᱟᱸ ᱠᱟᱛᱷᱟ ᱠᱟᱱᱟ ᱦᱮ ᱥᱮ ᱢᱟᱹ ᱥᱟᱱᱛᱟᱞᱤ ᱛᱟᱲᱢᱟᱵᱚᱞᱮ ᱢᱤᱜᱴᱟᱝ ᱢᱤᱰᱤᱭᱟᱢ ᱫᱚ ᱟᱫᱚ ᱚᱱᱟ ᱵᱟᱝᱞᱟ ᱠᱟᱛᱷᱟ ᱠᱟᱱᱟ ᱛᱚ ᱛᱟᱞᱢᱟ ᱫᱚ ᱦᱩᱭᱩᱜ ᱠᱟᱱᱟ ᱥᱟᱱᱛᱟᱲᱤ ᱠᱟᱛᱷᱟ ᱠᱟᱱᱟ ᱥᱮ᱾ ᱱᱚᱣᱟ ᱛᱟᱢᱟᱱᱮ ᱚᱠᱟ ᱞᱮᱠᱟ ᱵᱷᱟᱵ ᱛᱟᱢᱟᱱᱮ ᱪᱟᱹᱞᱩ ᱞᱮᱠᱷᱟᱱ ᱮᱠᱷᱚᱱ ᱫᱚ ᱥᱚᱢ ᱯᱩᱱᱱᱚ ᱫᱚ ᱮᱠᱷᱚᱱ ᱫᱚ ᱮᱠᱷᱚᱱ ᱫᱚ ᱴᱷᱤᱠ ᱴᱷᱟᱠ ᱫᱚ ᱟᱹᱣᱨᱤ ᱪᱟᱞᱩᱜ ᱛᱟᱵᱩᱱᱟ ᱥᱮ ᱠᱟᱴᱷᱟᱢᱚ ᱠᱚ ᱟᱹᱣᱨᱤ ᱛᱟᱵᱚᱱᱟ ᱛᱚ ᱛᱟᱦᱚᱞᱮ ᱱᱚᱣᱟ ᱠᱤ ᱛᱟᱦᱚᱞᱮ ᱱᱚᱣᱟ ᱞᱟᱹᱜᱤᱜ ᱠᱤ ᱟᱵᱚ ᱡᱟᱦᱟᱸ ᱯᱚᱥᱪᱤᱢ ᱵᱚᱝᱜᱚ ᱤᱭᱟᱹ ᱢᱚᱫᱽᱫᱷᱚ ᱥᱤᱠᱠᱷᱟ ᱯᱚᱨᱥᱚᱫ ᱡᱟᱦᱟᱸ ᱢᱮᱱᱟᱜᱼᱟ ᱦᱮᱸ᱾
ᱦᱩᱸ᱾
ᱚᱱᱟ ᱠᱷᱚᱱᱟᱜ ᱟᱵᱚᱣᱟᱜ ᱵᱷᱤᱱᱟᱹ ᱫᱚᱨᱠᱟᱨ ᱠᱟᱱᱟ ᱥᱮ ᱚᱱᱟ ᱠᱷᱚᱱᱟᱜ ᱜᱮ ᱴᱷᱤᱠ ᱴᱷᱟᱠ ᱢᱮᱱᱟᱜ ᱛᱟᱵᱚᱱ ᱞᱮᱠᱟᱢ ᱢᱚᱱᱮ ᱭᱮᱫᱟᱢ?
ᱟᱫᱚ ᱪᱮᱜ ᱤᱧ ᱞᱟᱹᱭᱟ ᱴᱷᱤᱠᱴᱷᱟᱠ ᱫᱚ ᱵᱟᱹᱱᱩᱜ ᱠᱟᱫᱟ ᱟᱵᱚ ᱵᱷᱮᱜᱟᱨ ᱛᱮᱵᱚᱱ ᱧᱟᱢ ᱞᱮᱠᱷᱟᱱ ᱛᱮ ᱵᱷᱮᱜᱟᱨ ᱛᱮ ᱚᱞ ᱯᱟᱲᱦᱟᱣ ᱦᱩᱭ ᱠᱚᱜᱼᱟ ᱮ ᱵᱷᱮᱜᱟᱨᱛᱮ ᱡᱟᱦᱟᱸ ᱚᱞ ᱯᱟᱲᱦᱟᱣ ᱨᱮ ᱢᱟᱪᱮᱫ ᱠᱚᱠᱚ ᱵᱚᱦᱟᱞ ᱠᱚᱜᱼᱟ ᱠᱚ ᱦᱮᱸ ᱥᱮ ᱢᱤᱫᱴᱟᱝ ᱵᱷᱮᱜᱟᱨ ᱛᱮ ᱯᱷᱟᱱᱰᱤᱝ ᱢᱤᱜᱴᱟᱝ ᱛᱮᱭᱟᱨ ᱠᱚ ᱚᱱᱟ ᱵᱟᱠᱷᱨᱟᱛᱮ ᱚᱞ ᱢᱟᱱᱮ ᱛᱚ ᱢᱤᱫᱴᱟᱝ ᱯᱷᱟᱱᱰᱤᱝ ᱟᱞᱟᱫᱟ ᱛᱮᱭᱟᱨ ᱦᱩᱭᱩᱜ
ᱦᱮᱸ ᱦᱮᱸ ᱚᱱᱟ ᱵᱟᱛᱟ ᱠᱟᱱ ᱜᱮ ᱦᱮᱸ᱾
ᱦᱳᱭ ᱟᱢ ᱪᱮᱜ ᱞᱮᱠᱟᱢ ᱢᱚᱱᱮᱭᱮᱜ ᱛᱟᱞᱟᱝᱟ?
ᱵᱮ ᱤᱧᱦᱧ ᱢᱚᱱᱮᱭᱟ ᱤᱧ ᱤᱧ ᱢᱚᱱᱮᱜ ᱠᱟᱱ ᱜᱮᱭᱟ ᱱᱚᱝᱠᱟ ᱜᱮ ᱛᱟᱨᱢᱟᱱ ᱵᱳᱲ ᱛᱟᱦᱮᱱ ᱞᱮᱱ ᱠᱷᱟᱡ ᱫᱚ ᱢᱤᱜᱴᱮᱱ ᱥᱩᱵᱤᱛᱟ ᱢᱮᱱᱟᱜ ᱛᱟᱢᱟ ᱚᱱᱟ ᱠᱤᱪᱷᱩ ᱥᱩᱵᱤᱛᱟ ᱵᱚᱞᱛᱮ
ᱡᱚᱠᱷᱚᱱ ᱜᱮ ᱯᱚᱛᱤ ᱵᱚᱪᱷᱚᱨ ᱜᱮ ᱡᱷᱮ ᱟ ᱤᱥᱠᱩᱞ ᱠᱚ ᱡᱟᱛᱮ ᱴᱷᱤᱠ ᱴᱷᱟᱠ ᱪᱟᱹᱞᱩᱜ ᱢᱟ᱾ ᱥᱮ ᱴᱷᱤᱠ ᱴᱷᱟᱠ ᱠᱟᱴᱷᱟᱢᱳ ᱴᱷᱤᱠ ᱴᱷᱟ ᱛᱟᱦᱮᱱ ᱢᱟᱭ ᱡᱚᱛᱚ ᱦᱚᱲ ᱠᱚ ᱱᱚᱡᱚᱨᱚᱜᱼᱟ ᱛᱚ ᱢᱤᱜᱴᱮᱱ ᱯᱷᱟᱱᱰᱤᱝ ᱪᱮᱛᱟᱱ ᱨᱮ ᱚᱣᱟᱠᱷᱟᱱ ᱢᱟ ᱪᱮᱫᱟᱜ ᱟᱞᱟᱫᱟ ᱠᱟᱱ ᱛᱟᱵᱚ ᱟᱵᱩ ᱞᱮᱠᱟᱛᱮᱵᱚ ᱟᱵᱩ ᱞᱮᱠᱟᱞ ᱛᱮ ᱡᱚᱛᱚ ᱠᱤᱪᱷᱩ ᱵᱚᱱ ᱠᱚᱨᱟᱣ ᱫᱟᱲᱮ ᱠᱮᱭᱟ ᱛᱟ ᱢᱟᱱᱮ᱾
ᱦᱳᱭ ᱦᱳᱭ ᱠᱟᱛᱷᱟ ᱫᱚ ᱠᱟᱱᱜᱮᱭᱟ᱾
ᱦᱮᱸ,
ᱚᱱᱟ ᱠᱷᱟᱹᱛᱤᱨ ᱛᱮᱜᱮ ᱛᱚ ᱞᱟᱹᱫᱮᱫ ᱛᱟᱸᱦᱟ ᱛᱠᱷᱚᱱ ᱫᱚ ᱟᱨᱦᱚᱸ ᱟᱞᱟᱫᱟ ᱛᱮ ᱱᱚᱜᱼᱚᱭ ᱡᱮᱢᱚᱱ ᱢᱤᱫᱥᱚ ᱯᱟᱨᱥᱮᱱ ᱨᱮᱱᱟᱜ ᱮᱥᱤ, ᱥᱮ ᱵᱟᱝ ᱚᱱᱠᱟᱱ ᱡᱟᱦᱟᱸ ᱠᱴᱟ ᱠᱚ ᱟᱨᱠᱤ᱾
ᱦᱮᱸ,
ᱦᱟ ᱟᱯᱟᱱ ᱟᱹᱯᱤᱱ ᱛᱮ ᱚᱱᱟ ᱫᱚ ᱦᱩᱭ ᱠᱚᱜᱼᱟ᱾ ᱵᱷᱟᱹᱜᱤ ᱠᱚᱵᱚᱱ ᱧᱟᱢ ᱠᱮᱭᱟᱵᱚᱱ ᱡᱟᱱᱟᱨᱮᱞ ᱛᱮ᱾ ᱮᱤᱥ ᱛᱮᱜ ᱱᱤᱱᱟᱜ ᱠᱚᱴᱟ᱾
ᱥᱮᱛᱚ ᱠᱟᱱ ᱜᱮᱭᱟ ᱦᱮᱸ, ᱛᱟᱦᱚᱞᱮ ᱜᱣᱟ ᱯᱟᱲᱦᱟᱣ ᱠᱚᱫᱚ ᱯᱚᱨᱤᱠᱷᱟ ᱠᱚᱫᱚ ᱛᱟᱢᱟᱱᱮ ᱮᱢ ᱵᱟᱲᱟ ᱜᱮ ᱦᱩᱭᱩᱜ ᱠᱟᱱᱟ ᱪᱟᱹᱠᱨᱤ ᱠᱚᱨᱮᱱᱟᱜ
ᱦᱮᱸ ᱵᱟᱲᱟ ᱦᱩᱭᱩᱜ ᱠᱟᱱ ᱜᱮᱭᱟ ᱵᱟᱝ ᱫᱚ ᱵᱟᱝ᱾
ᱯᱟᱲᱦᱟᱣ ᱤᱫᱤᱜᱮ ᱦᱩᱭᱩᱜᱼᱟ ᱛᱟᱢᱟᱱᱮ ᱡᱚᱛᱚᱠᱷᱚᱱ ᱯᱚᱡᱚᱱᱛᱚ ᱱᱤᱡᱮᱨᱟᱜ ᱛᱟᱢᱟᱱᱮ ᱡᱟᱦᱟᱸ ᱴᱷᱤᱠᱟᱹᱱᱟ ᱡᱟᱦᱟᱸ ᱴᱷᱤᱠᱟᱹᱱᱟ ᱵᱚᱞᱛᱮ ᱞᱚᱠᱠᱷᱚ ᱨᱮ ᱵᱟᱢ ᱥᱮᱴᱮᱨᱚᱜ ᱠᱟᱱᱟ ᱤᱱᱫᱤᱱ ᱫᱚ ᱱᱚᱠᱟ ᱠᱟᱛᱮᱜ ᱜᱮ ᱚᱱᱮᱠ ᱵᱟᱫᱷᱟ ᱵᱤᱯᱚᱛᱛᱤ ᱫᱚ ᱦᱤᱡᱩᱜ ᱜᱮᱭᱟ ᱮᱱᱛᱮ ᱨᱮᱦᱚᱸ ᱢᱚᱱᱮ ᱨᱤᱠᱤᱰ ᱠᱮᱛᱮᱫ ᱛᱟᱢᱱᱟ ᱪᱮᱥᱴᱟ ᱫᱚ ᱪᱟᱞᱩ ᱜᱮ ᱤᱫᱤᱭᱮ ᱦᱩᱭᱩᱜᱼᱟ᱾
ᱦᱮᱸ,
ᱟᱫᱚ ᱤᱭᱟᱹ ᱱᱟᱹᱭ ᱨᱮ ᱟᱯᱮ ᱥᱮᱫ ᱫᱚ ᱱᱟᱹᱭ ᱢᱮᱱᱟᱜᱼᱟ ᱱᱟᱹᱭ ᱨᱮᱯᱮ ᱛᱩᱯᱩᱡ ᱯᱮ ᱪᱟᱞᱟᱜᱼᱟ ᱥᱮ ᱚᱱᱠᱟ ᱜᱟᱹᱰᱭᱟᱹ ᱠᱚᱜᱮ ᱢᱮᱱᱟᱜᱼᱟ? ᱛᱩᱯᱩ ᱞᱟᱹᱜᱤᱫ ᱫᱚ?
ᱵᱟᱝᱟ ᱜᱟᱹᱰᱭᱟᱹ ᱠᱚ ᱵᱟᱝᱠᱷᱟᱱ ᱫᱚ ᱚᱱᱟ ᱢᱤᱱᱤ ᱫᱟᱜ ᱠᱚᱨᱮ ᱞᱮᱜᱮ ᱛᱩᱯᱩᱱᱟᱞᱮ᱾
ᱢᱤᱱᱤ ᱫᱟᱜ ᱫᱚ ᱵᱚᱞᱛᱮ ᱪᱮᱫ ᱞᱮᱠᱟ ᱚᱱᱟ ᱥᱟᱵᱢ ᱢᱟᱨᱥᱟᱞ ᱡᱟᱦᱟᱸ ᱠᱚ ᱢᱮᱛᱟᱜ ᱠᱟᱱᱟ?
ᱵᱟ ᱳᱣᱟᱱᱮᱥᱵᱤ ᱨᱣᱮᱱᱟᱜ᱾
ᱦᱮᱸ,
ᱦᱮᱸ ᱚᱱᱟ ᱦᱚᱸ ᱥᱟᱢᱢᱟᱨᱥᱟᱵᱮᱞ ᱜᱮᱠᱚ ᱢᱮᱛᱟᱜ ᱠᱟᱱᱟ ᱦᱮᱸ ᱥᱮ ᱵᱟᱝ᱾ ᱱᱤᱛᱚᱜ, ᱮᱸᱰᱮ ᱞᱮᱠᱟᱛᱮ ᱚᱠᱚᱭ ᱚᱠᱟᱴᱟᱜ ᱚᱠᱟ ᱞᱮᱠᱟ ᱵᱟᱠᱳ ᱵᱟᱲᱟᱭᱮᱫ᱾
ᱟᱫᱚ ᱚᱜ-ᱚᱭ ᱵᱷᱚᱰᱟ ᱟᱯᱮ ᱟᱯᱮ ᱱᱤᱡ ᱱᱤᱡᱮ ᱛᱮᱯᱮ ᱵᱮᱱᱟᱣ ᱠᱟᱫᱟ ᱥᱮ ᱚᱱᱟᱸ ᱫᱚ ᱚᱱᱟ ᱢᱮᱥᱤᱱ ᱫᱟᱨᱟᱭ ᱛᱮᱯᱮ ᱵᱳᱨᱤᱝ ᱦᱚᱪᱚ ᱟᱠᱟᱫ ᱠᱚᱣᱟ?
ᱟᱞᱮ ᱦᱚᱸ ᱫᱟᱲᱮᱭᱟᱜᱼᱟ ᱠᱚ ᱟᱯᱟᱱ ᱟᱹᱯᱤᱱ ᱦᱚᱲ ᱜᱮᱢ ᱫᱟᱲᱮᱭᱟᱜᱼᱟ ᱦᱮᱸᱥᱮ᱾
ᱟᱫᱚ ᱟᱯᱮᱥᱮᱱ ᱛᱟᱦᱚᱞᱮ ᱫᱟᱜ ᱫᱚ ᱞᱮᱭᱟᱨ ᱛᱮᱫ ᱫᱚ ᱪᱮᱛᱟᱱ ᱨᱮᱜᱮ ᱢᱮᱱᱟᱜᱼᱟ ᱛᱟᱦᱚᱞᱮ?
ᱦᱮᱸ ᱞᱮᱭᱟᱨ ᱜᱮᱭᱟ ᱟᱥᱤ ᱤᱭᱟᱹ ᱱᱳᱵᱵᱳᱭ ᱯᱷᱩᱴ ᱠᱷᱟᱱ ᱜᱮ ᱟᱢᱫᱚ ᱟᱨᱟᱢ ᱥᱮ ᱦᱩᱭᱩᱜ ᱛᱟᱢᱟ᱾ ᱦᱮᱥᱮ ᱚᱱᱟ ᱫᱚ ᱵᱷᱟᱜᱤ ᱞᱮᱭᱟᱨᱤᱧ ᱞᱟᱹᱭ ᱠᱮᱫᱟ ᱟᱞᱮ ᱢᱟᱱᱮ ᱯᱷᱟᱭᱤᱵ ᱮᱥ ᱯᱤ ᱢᱚᱴᱚᱨ ᱨᱮᱞᱮ ᱧᱮᱞ ᱠᱟᱱᱟ ᱤᱭᱟᱹ ᱛᱮᱞᱮ ᱟᱬᱜᱚᱭᱟᱞᱮ ᱡᱟᱦᱟᱸ ᱠᱚ ᱞᱟᱹᱭ ᱫᱚ ᱛᱤ ᱛᱮᱜᱮ ᱵᱳᱨᱤᱝ ᱟᱠᱚ ᱾ ᱠᱚ ᱮᱠᱥᱚ ᱫᱚᱥ ᱯᱷᱩᱴ ᱨᱮᱠᱚ ᱛᱚᱞᱟ ᱠᱚ ᱞᱮᱭᱟᱨ᱾
ᱦᱳᱭ,
ᱤᱱᱟᱹ ᱨᱮᱱᱟᱜ ᱫᱟᱜ ᱥᱟᱢᱴᱟᱣ ᱢᱟᱱᱮ ᱦᱟᱛᱟᱣ ᱛᱮᱜᱮᱢ ᱞᱟᱸᱜᱟ ᱜᱚᱫᱚᱜᱼᱟ᱾
ᱟᱞᱮ ᱴᱷᱮᱱ ᱫᱚ ᱜᱚᱝᱠᱮ ᱪᱮᱫ ᱢᱮᱱᱟᱼᱟ ᱫᱟᱜ ᱫᱚ ᱟᱭᱩ ᱟᱲᱟᱭᱥᱚ ᱛᱤᱱᱥᱚ ᱯᱷᱩᱴ ᱫᱚ ᱞᱟᱜ ᱜᱮ ᱦᱩᱭᱩᱜᱼᱟ ᱛ ᱢᱟᱱᱮ ᱞᱟᱛᱟᱨ ᱥᱮᱱ᱾ ᱮᱠᱥᱚ ᱟᱥᱤ ᱯᱷᱩᱴ ᱫᱚ ᱨᱮ ᱫᱟᱜ ᱧᱟᱢᱚᱜᱼᱟ ᱟᱞᱮ ᱥᱮᱱ ᱫᱚ ᱾
ᱚᱻ,
ᱦᱮᱸ,
ᱮᱠᱥᱚ ᱟᱥᱤ ᱯᱷᱩᱴ ᱵᱟᱝ?
ᱦᱩᱸ, ᱟᱨ ᱥᱮᱨᱚᱠᱚᱢ ᱫᱷᱤᱨᱤ ᱠᱚ ᱧᱟᱢᱚᱜ ᱠᱷᱟᱡ ᱛᱚ ᱟᱨᱚ ᱞᱟᱛᱟᱨ ᱧᱚᱜ ᱞᱟ ᱦᱩᱭᱩᱜᱼᱟ ᱾
ᱦᱳᱭ ᱦᱳᱭ ᱾ ᱦᱩᱸ ᱾ ᱚᱝᱠᱟ ᱵᱮᱯᱟᱨ ᱛᱟᱦᱚᱞᱮ ᱵᱟᱝ! ᱛᱟᱦᱚᱞᱮ ᱟᱯᱮᱥᱮᱫ ᱫᱚ ᱡᱟᱠᱟ ᱦᱚᱸ ᱡᱟᱞᱟ ᱫᱚ ᱡᱟᱞᱟ ᱜᱮᱭᱟ ᱵᱟᱝ? ᱟᱫᱚ ᱟᱞᱮ ᱠᱚᱫᱚ ᱱᱟᱹᱭ ᱠᱚ ᱥᱳᱨ ᱜᱮᱭᱟ ᱛᱚ, ᱚᱱᱟ ᱫᱚ ᱱᱟᱹᱭ ᱠᱚ ᱫᱟᱜ ᱞᱮᱭᱟᱨ ᱟᱹᱰᱤ ᱞᱚᱜᱚᱱ ᱞᱮ ᱧᱟᱢᱟ᱾
ᱦᱮᱸ ᱾ ᱱᱟᱹᱭ ᱠᱚᱨᱮ ᱛᱟᱦᱚᱞᱮ ᱛᱩᱯᱩ ᱫᱚ ᱵᱷᱟᱹᱜᱮ ᱜᱮᱛᱚ ᱟᱹᱰᱤ ᱨᱟᱹᱥᱠᱟᱹ ᱧᱟᱢᱚᱜᱼᱟ ᱛᱚ ᱛᱟᱦᱚᱞᱮ ᱛᱩᱯᱩ ᱱᱟᱹᱭ ᱨᱮᱫᱚ!
ᱦᱩᱸ ᱦᱩᱸ ᱦᱩᱸ, ᱟᱫᱚ ᱵᱟᱞᱮ ᱟᱬᱜᱚᱱ ᱜᱮᱭᱟ, ᱱᱟ ᱥᱮ ᱱᱟᱜ ᱢᱤᱫ ᱠᱤᱢᱤ ᱥᱮ ᱰᱮᱲ ᱠᱤᱢᱤ ᱜᱟᱱ ᱦᱩᱭᱩᱜᱼᱟ ᱟᱨ ᱾
ᱚ ᱪᱟᱭ ᱚᱱᱟ ᱤᱭᱟᱹ ᱱᱟᱹᱭ!
ᱦᱳᱭ ᱦᱳᱭ ᱾
ᱦᱮᱸ ᱵᱟᱨ ᱫᱷᱟᱣ ᱫᱟᱹᱲ ᱟᱜ ᱠᱷᱟᱡ ᱜᱮ ᱥᱮᱴᱮᱨᱚᱜᱼᱟ ᱛᱟᱦᱞᱮ ᱛᱚ, ᱫᱟᱹᱲ ᱛᱮ ᱪᱟᱞᱟᱣ ᱞᱮᱱᱠᱷᱟᱱ ᱜᱮᱛᱚ᱾
ᱦᱮᱸ ᱦᱮᱸ ᱾ ᱟᱞᱮ ᱡᱩᱫᱤ ᱞᱟᱹᱭ ᱜᱟᱱᱚᱜᱼᱟ ᱡᱩᱫᱤ ᱱᱟᱹᱭ ᱫᱟᱜ ᱡᱩᱫᱤ ᱟᱹᱰᱤ ᱨᱟᱹᱜᱤ ᱛᱮ ᱟᱬᱜᱚᱱᱟ ᱥᱮ ᱵᱟᱝ ᱚᱱᱟ ᱥᱟᱰᱮ ᱟᱞᱮ ᱚᱲᱟᱜ ᱛᱮ
ᱟᱪᱪᱷᱟ, ᱟᱨ ᱛᱟᱦᱚᱞᱮ ᱟᱯᱮ ᱤᱭᱟᱹ ᱤᱭᱟᱹ ᱠᱚᱫᱚ ᱵᱟᱹᱱᱩᱜᱼᱟ ᱡᱟᱦᱟᱸ ᱠᱚ ᱢᱮᱛᱟᱜ ᱠᱟᱱᱟ ᱦᱮᱸᱻ ᱚᱝᱠᱟ ᱟᱸᱻ ᱫᱟᱜ ᱛᱚᱞ ᱠᱟᱛᱮ ᱯᱮ ᱫᱚᱦᱚ ᱫᱟᱲᱮᱭᱟᱜᱼᱟ ᱤᱭᱟᱹ ᱠᱚ ᱚᱱᱟ ᱠᱮᱱᱮᱞ ᱮᱢᱟᱱ ᱠᱚ ᱮᱢᱟᱱ ᱛᱮᱱᱟᱜ᱾
ᱦᱩᱸ ᱵᱟᱝ ᱵᱟᱝ ᱚᱱᱟ ᱰᱮᱢ ᱠᱚ ᱛᱚ!
ᱦᱮᱸ ᱰᱮᱢ ᱠᱚᱛᱮ ᱦᱮᱸ ᱡᱟᱦᱟ ᱠᱮᱱᱮᱞ ᱛᱚᱞ ᱡᱟᱦᱟᱸ ᱮᱱᱮᱠᱷᱟᱱ ᱦᱚᱭᱛᱳ ᱫᱟᱜ ᱛᱚᱞ ᱠᱟᱛᱮ ᱯᱮ ᱫᱚᱦᱚ ᱠᱟᱫᱟ ᱦᱮᱸ ᱚᱱᱟ ᱫᱚ ᱛᱟᱦᱮᱱᱟᱭ ᱤᱱᱟᱹᱠᱷᱟᱱ᱾
ᱮᱢᱱᱤ ᱛᱮᱜᱮ ᱟᱞᱮ ᱫᱚ ᱫᱟᱜ ᱛᱟᱦᱮᱱ ᱠᱟᱱ ᱛᱟᱞᱮ ᱜᱮᱭᱟ ᱠᱮᱱᱮᱞ ᱫᱚ ᱦᱮᱸᱥᱮ ᱵᱟᱝ!
ᱦᱳᱭ ᱾
ᱠᱮᱱᱮᱞ ᱨᱮᱱᱟᱜ ᱫᱟᱜ ᱵᱟᱝ ᱟᱸᱡᱮᱫ ᱪᱟᱵᱟᱜ ᱠᱟᱱᱟ, ᱟᱨ ᱮᱢᱚᱱ ᱡᱷᱟᱞᱟᱣ ᱡᱷᱟᱞᱟᱣ ᱠᱟᱫᱟ ᱠᱚ ᱥᱮ ᱵᱟᱝ, ᱡᱟᱦᱟᱸ ᱫᱚ ᱠᱮᱱᱮᱞ ᱫᱟᱜ ᱠᱮᱱᱮᱞ ᱠᱷᱚᱱ ᱦᱚᱸ ᱞᱟᱛᱟᱨ ᱜᱮ ᱢᱟᱱᱮ ᱠᱷᱮᱛ ᱠᱷᱚᱱ ᱦᱚᱸ ᱞᱟᱛᱟᱨ ᱜᱮᱭᱟ ᱮ ᱠᱷᱚᱞᱟᱣ ᱛᱮᱫ ᱾ ᱟᱫᱚ ᱠᱷᱮᱛ ᱨᱮᱱᱟᱜ ᱫᱟᱜ ᱦᱚᱸ ᱚᱠᱟ ᱠᱚᱨᱮ ᱫᱚ ᱠᱮᱱᱮᱞ ᱨᱮᱜᱮ ᱟᱲᱜᱚᱱᱟ ᱚᱱᱟ ᱠᱮᱱᱮᱞ ᱨᱮᱱᱟᱜ ᱫᱟᱜ ᱫᱚ ᱠᱷᱮᱛ ᱨᱮ ᱪᱟᱞᱟᱜᱼᱟ ᱛᱤᱨᱮ ᱚᱱᱮ ᱫᱚᱢᱮᱡ ᱵᱟᱝ ᱡᱚᱠᱷᱚᱱ ᱪᱟᱯᱚᱜᱼᱟ ᱩᱱ ᱚᱠᱛᱚ ᱾
ᱦᱮᱸ ᱾ ᱚᱱᱠᱟ ᱵᱮᱯᱟᱨ, ᱦᱮᱸ ᱛᱟᱦᱚᱞᱮ ᱱᱟᱹᱭ ᱫᱚᱜ ᱠᱚᱨᱮ ᱦᱟᱠᱳ ᱥᱟᱵ ᱯᱮ ᱪᱟᱞᱟᱜ ᱜᱮᱭᱟ ᱛᱚ ᱛᱟᱦᱚᱞᱮ ᱛᱚ?
ᱦᱮᱸ ᱤᱧ ᱫᱚ ᱠᱤᱱᱛᱩ ᱚᱡᱟᱛᱛᱟ ᱜᱤᱭᱟᱧ ᱚᱱᱟ ᱛᱮᱜ ᱫᱚ ᱟᱫᱚ ᱵᱟᱹᱧ ᱪᱟᱞᱟᱜᱼᱟ ᱾ ᱤᱧ ᱵᱟᱨ ᱫᱷᱟᱣ ᱵᱟᱨ ᱫᱷᱟᱣ ᱤᱧ ᱪᱟᱞᱟᱣ ᱞᱮᱱᱟ ᱱᱟᱹᱭ ᱮ ᱡᱚᱠᱷᱚᱱ ᱜᱮᱞᱮ ᱥᱮᱱ ᱟᱠᱟᱱᱟ ᱚᱱᱟ ᱵᱟᱨᱭᱟ ᱯᱮᱭᱟ ᱧᱟᱢ ᱠᱟᱛᱮ ᱜᱮᱞᱮ ᱨᱩᱣᱟᱹᱲ ᱦᱮᱡ ᱟᱠᱟᱱᱟ, ᱟᱨ ᱡᱚᱠᱷᱚᱱ ᱮᱴᱟᱜ ᱦᱚᱲ ᱠᱚ ᱥᱮᱱ ᱟᱠᱟᱱᱟ ᱜᱟᱫᱟ ᱠᱟᱛᱮ ᱠᱚ ᱥᱟᱵ ᱟᱫᱮᱱ ᱫᱟᱧ ᱤᱧ ᱜᱮ ᱟᱰᱤᱧ ᱚᱯᱚᱭᱟ ᱜᱮᱭᱟ ᱥᱮ ᱚᱡᱟᱛᱛᱟ ᱜᱮᱭᱟ ᱾ ᱟᱹᱫᱚᱧ ᱢᱮᱱᱫᱟ ᱟᱫᱚ ᱵᱟᱝ ᱤᱧ ᱪᱟᱞᱟᱜᱼᱟ ᱦᱟᱠᱳ ᱥᱟᱵᱽ ᱛᱤᱥ ᱦᱚᱸ ᱾
ᱟᱪᱪᱷᱟ ᱾
ᱚᱱᱟ ᱦᱚᱛᱮᱜ ᱛᱮ ᱱᱟᱹᱭ ᱪᱟᱞᱟᱜ ᱫᱩᱧ ᱵᱟᱹᱜᱤᱭ ᱠᱟᱫᱟ ᱟᱫᱚ ᱦᱟᱠᱩ ᱥᱟᱵᱽ ᱾
ᱦᱮᱸ ᱾ ᱦᱮᱸ ᱚᱝᱠᱟ ᱡᱚᱛᱚ ᱦᱚᱲ ᱫᱚ ᱵᱟᱢ ᱥᱟᱵ ᱫᱟᱲᱮᱭᱟᱠᱚᱣᱟ ᱚᱝᱠᱟ ᱫᱚ ᱾ ᱦᱟᱠᱳ ᱫᱚ ᱵᱟᱢ ᱧᱟᱢ ᱠᱚᱣᱟ ᱾ ᱟᱫᱚ ᱵᱟᱢ ᱪᱟᱞᱟᱜᱼᱟ ᱟᱫᱚ ᱢᱤᱫ ᱫᱟᱣ ᱵᱟᱨᱫᱷᱟᱢ ᱪᱟᱞᱟᱣ ᱞᱮᱱ ᱠᱷᱟᱱ ᱡᱩᱫᱤ ᱵᱟᱢ ᱧᱟᱢ ᱠᱚ ᱠᱷᱟᱡ ᱫᱚ ᱟᱫᱚᱢ ᱢᱮᱱᱟ ᱟᱫᱚ ᱵᱟᱹᱧ ᱪᱟᱞᱟᱜᱼᱟ ᱛᱚ ᱦᱮᱸ ᱤᱧ ᱪᱟᱞᱟᱜ ᱠᱷᱟᱵ ᱟᱫᱚ ᱡᱟᱦᱟᱸᱭ ᱥᱟᱞᱟᱜ ᱮᱢ ᱪᱟᱞᱟᱜᱼᱟ ᱩᱱᱤ ᱦᱚᱸ ᱩᱝᱠᱩ ᱦᱚᱸᱠᱚ ᱡᱩᱫᱤ ᱵᱟᱝᱠᱚ ᱧᱟᱢ ᱠᱚᱣᱟ, ᱟᱫᱚ ᱠᱚ ᱢᱮᱱᱟ ᱟᱢᱮᱢ ᱛᱤᱦᱤᱧᱮᱢ ᱦᱮᱡ ᱮᱱ ᱛᱮᱜᱮ ᱟᱞᱮ ᱫᱚ ᱵᱟᱞᱮ ᱧᱟᱢ ᱞᱮᱫ ᱠᱚᱣᱟ ᱛᱤᱦᱤᱧ ᱫᱚ ᱾
ᱮᱠ ᱮᱠᱵᱟᱨᱮ ᱱᱚᱣᱟ ᱠᱚ ᱠᱟᱛᱷᱟ ᱜᱮ ᱥᱟᱨᱤᱭᱟ᱾
ᱦᱮᱸ